ᱦᱮᱸ ᱟᱸᱡᱚᱢᱚᱜ ᱠᱟᱱᱟ᱾
ᱦᱟᱸ
ᱛᱟᱞᱦᱮ ᱪᱮᱫ ᱠᱚ ᱪᱤᱠᱟᱹ ᱵᱟᱲᱟᱭ ᱦᱩᱭᱩᱜ ᱠᱟᱱᱟ?
ᱪᱮᱫ ᱦᱚᱸ ᱵᱟᱝ ᱠᱟᱹᱡᱽᱼᱼ ᱜᱚᱰᱟ ᱥᱮᱫ ᱟᱰᱰᱟ ᱦᱮᱡ ᱦᱩᱭ ᱠᱟᱱᱟ᱾
ᱚ ᱸ ᱟᱨ ᱫᱟᱜ ᱡᱟᱹᱲᱤ ᱠᱚ ᱪᱮᱫ ᱞᱮᱠᱟ ᱦᱩᱭᱩᱜ ᱠᱟᱱᱟ᱾
ᱢᱚᱴᱟ ᱢᱩᱩᱴᱤ ᱵᱷᱟᱜᱤ ᱜᱮ ᱨᱟᱜ ᱡᱟᱹᱲᱤᱭ ᱫᱟᱭ
ᱛᱚᱞᱟ ᱠᱚᱫᱚ ᱜᱤᱰᱤ ᱵᱟᱲᱟ ᱠᱮᱫᱟ ᱯᱮ ᱥᱮ ᱟᱹᱣᱨᱤ?
ᱜᱤᱲᱤ ᱵᱟᱲᱟ ᱦᱩᱭ ᱠᱟᱱᱟ᱾
ᱟᱪᱪᱷᱟ ᱟᱸ ᱛᱮᱦᱮᱧ ᱫᱚ ᱫᱟᱜ ᱡᱟᱹᱲᱤ ᱦᱩᱭᱱᱟ ᱥᱮ ᱵᱟᱝ?
ᱢᱚᱴᱟᱢᱩᱴᱤ ᱫᱟᱜ ᱡᱟᱹᱲᱤ ᱠᱮᱫ ᱜᱮᱭᱟᱭ ᱵᱷᱟᱜᱤ ᱜᱮ
ᱟᱨ ᱪᱮᱫ ᱠᱚ ᱛᱚᱞᱟ ᱯᱮ ᱜᱤᱰᱤ ᱟᱠᱟᱫᱟ᱾
ᱦᱮᱸ
ᱟᱨ ᱚᱱᱛᱮ ᱦᱮᱛᱚᱜ ᱫᱟᱜ ᱡᱟᱹᱲᱤᱭᱮᱫᱟᱭ ᱥᱮ ᱵᱟᱝ
ᱱᱤᱛᱳᱜ ᱫᱚ ᱢᱚᱴᱟ ᱢᱩᱴᱤ ᱯᱷᱟᱠᱟ ᱜᱮ ᱧᱮᱞᱚᱜ ᱠᱟᱱᱟ ᱛᱚ ᱫᱟᱜ ᱡᱟᱹᱲᱤ ᱨᱮᱱᱟᱜ ᱤᱭᱟᱹ ᱫᱚ ᱠᱚᱢ ᱜᱮᱭᱟ᱾
ᱦᱮᱸ ᱛᱚ ᱟᱨ ᱵᱩᱨᱩ ᱯᱟᱛᱟ ᱠᱚ ᱢᱟ ᱥᱮᱴᱮᱨ ᱦᱮᱡ ᱮᱱᱟ ᱛᱟᱦᱚᱞᱮ ᱧᱮᱞ ᱠᱚᱫᱚ ᱪᱟᱞᱟᱣ ᱦᱩᱭᱩᱜ ᱠᱟᱱᱟ ᱥᱮ ᱵᱟᱝ?
ᱢᱚᱱᱮ ᱦᱩᱭᱩᱜ ᱠᱟᱱᱟ ᱪᱟᱞᱟᱣ ᱜᱮ ᱪᱟᱞᱟᱜ ᱦᱩᱭᱩᱜᱼᱟ᱾
ᱟᱪᱪᱷᱟ ᱛᱤᱱ ᱥᱟᱺᱜᱤᱧᱟ ᱟᱯᱮᱴᱷᱮᱱ ᱠᱷᱚᱱᱟᱜ ᱫᱚ᱾
ᱢᱚᱴᱟᱢᱩᱴᱤ ᱦᱩᱭᱩᱜᱼᱟ ᱛᱤᱨᱤᱥ ᱠᱤᱞᱳᱢᱤᱴᱟᱨ ᱜᱟᱱ
ᱵᱩᱨᱩ ᱯᱟᱛᱟ ᱠᱚᱨᱮ ᱫᱚ ᱪᱮᱫ ᱠᱚ ᱧᱟᱢᱚᱜ ᱜᱮᱭᱟ᱾
ᱟᱹᱰᱤ ᱨᱚᱠᱚᱢᱟᱜ ᱡᱤᱱᱤᱥ ᱠᱚᱜᱮ ᱧᱟᱢ ᱫᱚ ᱧᱟᱢᱚᱜᱼᱟ ᱡᱮᱢᱚᱱ ᱯᱟᱛᱲᱟ ᱯᱤᱴᱷᱟᱹ ᱟᱨ ᱦᱚᱸ ᱮᱢᱟᱱ ᱛᱮᱱᱟᱜ
ᱦᱮᱸ ᱛᱚ ᱛᱟᱦᱞᱮ ᱪᱟᱞᱟᱣ ᱦᱩᱭᱩᱜ ᱠᱟᱱᱟ ᱵᱟᱝ?
ᱪᱟᱞᱟᱣ ᱦᱩᱭᱩᱜᱼᱟ᱾
ᱟᱨ ᱦᱩᱞ ᱢᱟᱦᱟ ᱠᱚ ᱯᱟᱨᱚᱢᱮᱱ ᱫᱚ ᱦᱩᱞ ᱢᱟᱦᱟ ᱠᱚᱯᱮ ᱢᱟᱱᱟᱣ ᱠᱮᱫᱟ ᱥᱮ ᱵᱟᱝ?
ᱢᱟᱱᱟᱣ ᱵᱟᱲᱟ ᱦᱩᱭᱱᱟ ᱵᱷᱟᱜᱮ ᱜᱮ?
ᱛᱚ ᱢᱟᱱᱟ ᱫᱚᱨᱠᱟᱨᱚᱜ ᱠᱟᱱ ᱜᱮᱭᱟ ᱟᱵᱚᱱᱟᱜ ᱜᱮ ᱠᱟᱱᱟ ᱥᱮ
ᱦᱩᱸ
ᱛᱟᱦᱚᱞᱮ ᱚᱠᱟ ᱠᱚᱨᱮ ᱵᱤᱱ ᱫᱟᱬᱟ ᱵᱟᱲᱟ ᱟᱠᱟᱫᱟ᱾
ᱟᱹᱞᱤᱧ ᱫᱚ ᱵᱮᱥᱤ ᱫᱚ ᱵᱟᱹᱞᱤᱧ ᱫᱟᱬᱟ ᱟᱠᱟᱫᱟ ᱫᱟᱬᱟ ᱫᱚ
ᱟᱨ ᱚᱱᱛᱮ ᱫᱚ ᱪᱟᱥ ᱵᱟᱥ ᱪᱮᱫ ᱞᱮᱠᱟ ᱵᱷᱟᱜᱮ ᱜᱮ ᱦᱩᱭᱩᱜ ᱜᱮᱭᱟ ᱥᱮ ᱪᱮᱫᱠᱟ᱾
ᱢᱚᱴᱟ ᱢᱩᱴᱤ ᱵᱷᱟᱜᱮ ᱜᱮ ᱦᱩᱭ ᱵᱟᱲᱟᱜ ᱜᱮᱭᱟ ᱪᱟᱥ ᱵᱟᱥ ᱠᱚᱫᱚ ᱚᱱᱛᱮ ᱫᱚ ᱚᱠᱟᱞᱮᱠᱟ ᱛᱟᱞᱮ᱾
ᱚᱱᱛᱮ ᱦᱚᱸ ᱵᱷᱟᱜᱮ ᱜᱮ ᱦᱩᱭᱩᱜ ᱜᱮᱭᱟ ᱦᱩᱭ ᱫᱚ ᱫᱟᱜ ᱡᱟᱹᱲᱤ ᱠᱚ ᱵᱷᱟᱜᱮ ᱞᱮᱠᱟ ᱫᱟᱜ ᱡᱟᱹᱲᱤ ᱞᱮᱠᱷᱟᱱ ᱫᱚ ᱵᱷᱟᱜᱤ ᱜᱮ ᱪᱟᱥᱵᱟᱥ ᱫᱚ ᱦᱩᱭᱩᱜ ᱜᱮᱭᱟ᱾
ᱱᱚᱛᱮ ᱦᱚᱸ ᱢᱚᱴᱟ ᱢᱩᱴᱤ ᱦᱩᱭᱩᱜ ᱜᱮᱭᱟ, ᱵᱷᱟᱹᱜᱤ ᱜᱮ᱾ ᱫᱟᱜ ᱡᱟᱹᱲᱤ ᱧᱟᱢ ᱞᱮᱠᱷᱟᱱ ᱪᱟᱥ ᱵᱟᱥ ᱠᱚᱫᱚ
ᱟᱪᱪᱷᱟ ᱟᱨ ᱥᱚᱵᱽᱡᱤ ᱠᱚᱫᱚ ᱯᱮ ᱪᱟᱥ ᱵᱟᱲᱟᱭ ᱜᱮᱭᱟ ᱥᱮ ᱵᱟᱝ?
ᱪᱟᱥ ᱵᱟᱲᱟ ᱦᱩᱭᱩᱜ ᱜᱮᱭᱟ᱾ ᱢᱚᱴᱟ ᱢᱩᱴᱤ ᱟᱨᱠᱤ ᱚᱲᱟᱜ ᱡᱚᱢ ᱞᱟᱹᱜᱤᱫ
ᱪᱮᱫ ᱪᱮᱫ ᱥᱚᱵᱽᱡᱤ ᱠᱚᱯᱮ ᱪᱟᱥ ᱜᱮᱭᱟ ᱚᱱᱛᱮ ᱫᱚ?
ᱡᱮᱢᱚᱱ ᱵᱤᱞᱟᱹᱛᱤ,
ᱟᱪᱪᱷᱟ᱾
ᱛᱟᱨᱯᱚᱨᱮ ᱵᱮᱸᱜᱟᱲ ᱟᱨᱚ ᱟᱭᱢᱟ ᱠᱤᱪᱷᱩ ᱚᱱᱠᱟ
ᱦᱮᱸ, ᱛᱚ᱾ ᱟᱞᱮ ᱥᱮᱫ ᱦᱚᱸ ᱚᱱᱟ ᱠᱚᱜᱮ ᱪᱟᱥ ᱵᱟᱲᱟ ᱦᱩᱭᱩᱜ ᱜᱮᱭᱟ᱾ ᱟᱞᱩ ᱠᱚᱱᱰᱷᱟ ᱵᱤᱞᱟᱹᱛᱤ ᱠᱚ ᱟᱨ
ᱟᱯᱮ ᱥᱮᱫ ᱫᱚ ᱢᱚᱴᱟ-ᱢᱩᱴᱤ ᱡᱟᱹᱱᱤᱡ ᱵᱷᱟᱹᱜᱤ ᱜᱮ ᱪᱟᱥ ᱠᱚᱫᱚ ᱦᱩᱭᱩᱜ ᱜᱮᱭᱟ᱾
ᱦᱮᱸ ᱟᱞᱮ ᱥᱮᱫ ᱦᱩᱭᱩᱜ ᱜᱮᱭᱟ᱾ ᱫᱟᱜ ᱠᱚ ᱵᱮᱥᱴᱷᱤᱠ ᱢᱮᱱᱟᱜ ᱜᱮᱭᱟ ᱛᱚ, ᱱᱚᱱᱚᱛᱮ ᱫᱚ? ᱠᱮᱞᱮᱱ ᱫᱟᱜ ᱠᱚᱠᱚ ᱟᱲᱟᱜᱟ᱾ ᱟᱯᱮᱥᱮᱫ ᱫᱚ ᱱᱟᱹᱭ ᱫᱟᱜ ᱛᱮᱥᱮ ᱯᱩᱠᱷᱚᱨᱤ ᱫᱟᱜ ᱛᱮᱯᱮ ᱪᱟᱥ ᱜᱮᱭᱟ?
ᱟᱞᱮ ᱫᱚ ᱜᱟᱰᱟ ᱫᱟᱜ ᱛᱮ ᱵᱮᱸᱜᱟᱲ ᱠᱚᱞᱮ ᱪᱟᱥ ᱵᱟᱲᱟᱭ ᱜᱮᱭᱟ᱾ ᱜᱟᱰᱟ ᱫᱷᱟᱨᱮ ᱥᱮᱫ ᱨᱮ᱾
ᱟᱹᱠᱷᱚᱨᱤᱧ ᱜᱮᱭᱟᱯᱮ ᱥᱮ ᱚᱲᱟᱜ ᱡᱚᱢ ᱞᱮᱠᱟ?
ᱟᱹᱠᱷᱨᱤᱧ ᱵᱟᱲᱟ ᱢᱚᱴᱟ-ᱢᱩᱴᱤ ᱢᱚᱴᱟ ᱢᱩᱴᱤ ᱟᱹᱠᱷᱚᱨᱤᱧ ᱵᱟᱲᱟ ᱦᱚᱸ ᱦᱩᱭᱩᱜ ᱜᱮᱭᱟ᱾ ᱡᱚᱢ ᱵᱟᱲᱟ ᱦᱚᱸ ᱚᱲᱟᱜ ᱠᱚᱨᱮ ᱦᱩᱭᱩᱜᱼᱟ᱾
ᱟᱪᱪᱷᱟ᱾ ᱟᱞᱮ ᱥᱮᱫ ᱦᱚᱸ ᱚᱱᱠᱟ ᱜᱮ ᱪᱟᱥ-ᱵᱟᱥ ᱦᱩᱭᱩᱜ ᱜᱮᱭᱟ᱾ ᱥᱚᱵᱽᱡᱤ ᱠᱚ ᱵᱷᱟᱹᱜᱤ ᱜᱮ᱾ ᱮᱸ ᱟᱹᱠᱷᱨᱤᱧ ᱵᱟᱲᱟᱭ ᱦᱩᱭᱩᱜᱼᱟ ᱟᱨ ᱡᱚᱢ ᱦᱚᱸ ᱡᱚᱢ᱾ ᱛᱤᱱᱟᱹᱜ ᱮᱢ ᱡᱚᱢᱟ ᱟᱹᱠᱷᱨᱤᱧ ᱵᱟᱲᱟ ᱦᱩᱭᱩᱜᱼᱟ, ᱚᱱᱟ ᱠᱷᱟᱹᱛᱤᱨ᱾
ᱚᱸᱻ ᱛᱟᱦᱚᱞᱮ ᱟᱹᱵᱤᱱ ᱫᱚ ᱚᱠᱟ ᱠᱚᱨᱮ ᱵᱤᱱ ᱫᱟᱬᱟ ᱟᱠᱟᱫᱟ?
ᱟᱹᱞᱤᱧ ᱪᱟᱞᱟᱣ ᱵᱟᱲᱟ ᱟᱠᱟᱱ ᱟᱞᱤᱧ ᱵᱩᱨᱩ ᱵᱚᱸᱜᱟ ᱛᱟᱨᱯᱚᱨᱮ ᱚᱱᱛᱮ ᱯᱟᱴᱟᱵᱤᱸᱫᱟᱹ, ᱵᱚᱨᱚ ᱯᱟᱛᱟ, ᱪᱟᱠᱚᱞ ᱛᱟᱹᱲᱤ, ᱠᱟᱱᱴᱷᱟᱲ ᱯᱚᱨᱚᱵᱽ, ᱠᱷᱟᱱᱫᱚᱭ ᱨᱟᱱᱤ᱾
ᱫᱚᱢᱮ ᱜᱮᱵᱤᱱ ᱫᱟᱬᱟ ᱵᱟᱲᱟ ᱟᱠᱟᱫ ᱫᱚ᱾
ᱦᱮᱸ ᱫᱟᱬᱟ ᱵᱟᱲᱟ ᱫᱚ ᱦᱩᱭ ᱟᱠᱟᱱᱟ ᱜᱮᱭᱟ ᱟᱨ ᱱᱤᱭᱟᱹ ᱫᱷᱟᱣ ᱠᱷᱟᱸᱫᱟᱭᱨᱟᱱᱤ ᱦᱩᱭᱮᱱ ᱫᱚ ᱪᱟᱞᱟᱣ ᱞᱮᱱᱟ ᱵᱤᱱ ᱥᱮ ᱵᱟᱝ?
ᱪᱟᱞᱟᱣ ᱫᱚᱞᱤᱧ ᱪᱟᱞᱟᱣ ᱞᱮᱱᱟ, ᱫᱚᱢᱮ ᱫᱟᱜ ᱡᱟᱹᱲᱤ ᱠᱮᱫ ᱫᱚᱭ᱾ ᱢᱚᱴᱟᱼᱢᱩᱴᱤ ᱫᱚᱢᱮ ᱜᱮ ᱞᱚᱦᱚᱫ ᱵᱟᱲᱟ ᱦᱩᱭᱱᱟ᱾ ᱪᱟᱞᱟᱣ ᱫᱚ ᱦᱩᱭᱱᱟ ᱮᱱᱮᱡ ᱵᱟᱲᱟ ᱦᱩᱭ ᱮᱱᱟ᱾
ᱟᱪᱪᱷᱟ ᱟᱨ ᱛᱟᱦᱞᱮ ᱠᱷᱟᱸᱫᱟᱭᱨᱟᱱᱤ ᱨᱮ ᱪᱮᱫᱠᱟ ᱡᱟᱠ ᱦᱩᱭᱮᱱᱟ ᱪᱮᱫ ᱠᱚ ᱦᱩᱭ ᱵᱟᱲᱟᱭ ᱮᱱᱟ?
ᱠᱟᱸᱫᱷᱟ ᱨᱟᱱᱤ ᱨᱮ ᱦᱩᱭ ᱮᱱᱟ᱾ ᱮᱱᱮᱡ ᱵᱟᱲᱟ ᱠᱚ ᱦᱩᱭ ᱮᱱᱟ᱾
ᱟᱨ ᱪᱮᱫ ᱠᱚ ᱧᱟᱢᱚᱜ ᱜᱮᱭᱟ, ᱠᱷᱟᱸᱫᱟ ᱨᱟᱱᱤ ᱨᱮᱫᱚ? ᱦᱮᱞᱳ, ᱵᱟᱝ ᱟᱸᱡᱚᱢᱚᱜ ᱠᱟᱱᱟ? ᱦᱮᱸ, ᱵᱟᱹᱵᱤᱱ ᱟᱸᱡᱚᱢ ᱮᱫᱟ? ᱵᱟᱝ ᱟᱸᱡᱚᱢᱚᱜ ᱠᱟᱱᱟ ᱛᱚ᱾ ᱵᱟᱝ? ᱦᱮᱞᱳ, ᱟᱸᱡᱚᱢ ᱫᱟ ᱟᱵᱤᱱ ᱥᱮ ᱵᱟᱝ? ᱦᱮᱞᱳ? ᱦᱮᱞᱳ, ᱵᱟᱹᱵᱤᱱ ᱟᱸᱡᱚᱢ ᱮᱫᱟ? ᱦᱮᱞᱳ ᱵᱟᱝ ᱟᱸᱡᱚᱢᱚᱜ ᱠᱟᱱᱟ?